ᱦᱮᱞᱳ᱾
ᱦᱮᱸ ᱦᱮᱞᱳ᱾
ᱦᱮᱸ ᱟᱸᱡᱚᱢᱚᱜ ᱠᱟᱱᱟ?
ᱦᱮᱸ, ᱟᱸᱡᱚᱢᱚᱜ ᱠᱟᱱᱟ᱾
ᱩᱸ᱾ ᱟᱨ ᱥᱟᱨᱵᱷᱟᱨ ᱯᱨᱚᱵᱞᱮᱢ, ᱦᱮᱸ ᱦᱮᱸ᱾
ᱯᱨᱚᱵᱞᱮᱢᱚᱜ ᱠᱟᱱᱟ, ᱱᱤᱛᱚᱜ ᱫᱚ ᱥᱯᱳ ᱵᱷᱟᱜᱮ ᱴᱷᱤᱠ ᱵᱮᱱ ᱟᱡᱚᱢᱫᱟ?
ᱦᱮᱸ, ᱱᱤᱛᱚᱜ ᱫᱚ ᱴᱷᱤᱠ ᱜᱮ ᱟᱸᱡᱚᱢᱚᱜ ᱠᱟᱱᱟ᱾
ᱚᱱᱟ ᱯᱨᱚᱵᱞᱮᱢ ᱠᱮᱫᱟᱭ ᱪᱮᱫ ᱞᱮᱠᱟ ᱠᱷᱟᱹᱛᱤᱨ ᱛᱮ ᱵᱟᱞᱤᱧ ᱵᱩᱡᱽ ᱫᱟᱲᱮᱭᱟᱫᱟ᱾
ᱦᱮᱸ ᱚᱱᱟᱜᱮ ᱟᱹᱞᱤᱧᱟᱜ ᱦᱚᱸ ᱚᱱᱠᱟ ᱟᱹᱰᱤ ᱩᱥᱛᱟᱹᱨ᱾ ᱠᱟ ᱠᱚᱞ ᱠᱚ ᱤᱭᱟᱹ ᱟᱠᱟᱱ ᱛᱟᱹᱞᱤᱧᱟ ᱦᱟᱸ᱾
ᱚᱠᱟᱞᱮᱠᱟ ᱪᱚ ᱤᱱ ᱯᱨᱚᱥᱮᱥᱤᱝ ᱠᱟᱛᱮ ᱟᱫᱚ ᱤᱭᱟᱹᱜ ᱠᱟᱱᱟ ᱚᱠᱟᱞᱮᱠᱟ ᱪᱚ ᱚᱱᱟ ᱫᱚ ᱥᱟᱨᱵᱷᱟᱨᱟᱜ ᱚᱱᱟ ᱥᱟᱨᱵᱷᱟᱨᱟᱜ ᱯᱨᱚᱵᱞᱮᱢ ᱠᱷᱟᱹᱛᱤᱨ ᱜᱮᱥ ᱥᱮ ᱪᱮᱫ?
ᱦᱮᱸ ᱦᱮᱸ ᱥᱟᱨᱵᱷᱟᱨ ᱯᱨᱚᱵᱞᱮᱢ ᱠᱷᱟᱹᱛᱤᱨ ᱜᱮ। ᱟᱞᱤᱧᱟᱜ ᱦᱚᱸ ᱚᱱᱠᱟ ᱟᱹᱰᱤᱜᱟᱱ ᱠᱚᱞ ᱱᱚᱥᱴᱚ ᱠᱟᱱᱟ।
ᱟᱪᱪᱷᱟ ᱚᱱᱟ ᱠᱚᱫᱚ ᱪᱮᱫ ᱠᱟ, ᱤᱭᱟᱹ ᱨᱮ ᱛᱤᱜᱩᱱᱟ ᱚᱱᱟ ᱫᱚ?
ᱚᱱᱮ ᱡᱟᱦᱟᱸᱭ ᱠᱟᱴᱟᱜ ᱠᱟᱱ ᱫᱚ?
ᱦᱮᱸ ᱠᱟᱴᱟᱣ ᱠᱟᱛᱮᱫ
ᱠᱟᱴᱟᱣ ᱠᱟᱛᱮ ᱚᱱᱟ ᱠᱚᱫᱚ ᱠᱤᱪᱷᱩ ᱫᱚᱠᱚ ᱥᱟᱵ ᱮᱫᱟ ᱴᱟᱭᱤᱢ, ᱟᱨ ᱠᱤᱪᱷᱩ ᱫᱚ ᱥᱚ ᱵᱟ ᱠᱚ ᱥᱟᱣ ᱫᱟ᱾ ᱡᱟᱦᱟᱸ ᱠᱚ ᱟᱡ ᱛᱮᱜᱮ ᱠᱟᱴᱟᱜ ᱠᱟᱱᱟ, ᱚᱱᱟ ᱤᱭᱟᱹ ᱥᱟᱨᱵᱷᱟᱨ ᱯᱨᱚᱵᱞᱮᱢ ᱠᱷᱟᱹᱛᱤᱨ᱾
ᱚ ᱦᱚᱸ, ᱠᱤᱪᱷᱩ ᱫᱚᱠᱚ ᱥᱟᱵ ᱫᱟ, ᱠᱤᱪᱷᱩ ᱫᱚ ᱵᱟᱠᱚ ᱥᱟᱵ ᱫᱟ᱾
ᱦᱮᱸ ᱟᱪᱪᱷᱟ ᱜᱚᱝᱠᱮ ᱛᱟᱦᱚᱞᱮ, ᱦᱮᱸ ᱤᱭᱟᱹ ᱥᱮᱫ ᱞᱟᱝ ᱦᱮᱡ ᱞᱮᱱᱜᱮ᱾
ᱦᱮᱸ ᱦᱮᱸ ᱴᱚᱯᱤᱠ ᱛᱟᱦᱟᱞᱮ ᱟᱪᱪᱷᱟ, ᱢᱤᱫᱴᱟᱝ ᱴᱚᱯᱤᱠ ᱵᱟᱯᱞᱟ ᱵᱟᱨᱮ ᱛᱮᱞᱤᱧ ᱠᱟᱛᱷᱟᱭᱟ? ᱛᱟᱦᱞᱮ ᱵᱟᱯᱞᱟ ᱠᱚ ᱡᱟᱦᱟᱸ ᱟᱯᱮᱭᱟᱜ ᱥᱤᱥᱴᱮᱢ, ᱟᱯᱮ ᱚᱱᱛᱮᱱᱟᱜ? ᱟᱹᱵᱤᱱ ᱫᱤᱥᱚᱢᱟᱜ ᱠᱚᱨᱮ ᱪᱤᱠ ᱠᱟ, ᱟᱯᱟᱛ ᱤᱛᱟᱹ ᱵᱟᱨᱮ ᱤᱛᱟᱹ ᱠᱚ ᱥᱤᱥ ᱚᱱᱛᱮ ᱢᱮᱱᱟᱜ ᱟᱥᱮ?
ᱮᱜᱸ ᱟᱞᱮ ᱱᱚᱛᱮ ᱫᱚ ᱱᱟᱜ ᱜᱚᱝᱠᱮ ᱩᱸ ᱵᱟᱯᱞᱟ ᱫᱚ ᱱᱟᱜ ᱪᱮᱫ ᱞᱮᱠᱟᱞᱤᱧ ᱞᱟᱹᱭᱟ᱾
ᱟᱹᱵᱤᱱ ᱥᱮᱫ ᱫᱚ ᱨᱟᱡᱽ ᱵᱟᱯᱞᱟ ᱦᱳᱭᱳᱜᱼᱟ, ᱥᱮ ᱤᱭᱟᱹ ᱤᱭᱟᱹ ᱵᱟᱯᱞᱟ ᱡᱟᱦᱟᱸ ᱠᱚ ᱞᱟᱹᱭᱟ? ᱪᱮᱫ ᱞᱤᱧ ᱞᱟ. ᱭ ᱟᱵᱤᱱᱟ ᱟᱠᱟ ᱞᱮᱠᱟ, ᱱᱮᱛᱟᱨ ᱢᱟ ᱥᱟᱱᱛᱟᱲ ᱠᱚᱫᱚ, ᱵᱮᱥᱤ ᱨᱟᱡᱽ ᱞᱮᱠᱟ ᱠᱚ ᱵᱟᱯᱞᱟᱜ ᱠᱟᱱᱟ᱾ ᱞᱟᱦᱟ ᱫᱚ ᱛᱟᱦᱮᱸ ᱠᱟᱱ ᱛᱟᱵᱚᱱᱟ ᱤᱭᱟᱹ ᱵᱟᱯᱞᱟ ᱞᱮᱠᱟ? ᱪᱟᱞᱟᱣ ᱠᱟᱛᱮ ᱢᱟ ᱦᱟᱸᱰᱮ ᱢᱤᱫ ᱧᱤᱫᱟᱹ ᱵᱚᱱ ᱮᱱᱮᱡ ᱤᱭᱟᱹ ᱮᱱ ᱱᱮᱛᱟᱨ ᱫᱚ, ᱚᱱᱠᱟ ᱫᱚ ᱵᱟᱝ ᱪᱟᱞᱟᱣ ᱠᱟᱛᱮ ᱜᱮᱵᱚᱱ ᱦᱤᱡᱩᱜ ᱠᱟᱱᱟ᱾ ᱟᱹᱵᱤᱱ ᱥᱮᱫ ᱫᱚ ᱚᱠᱟ ᱚᱠᱟᱴᱟᱜ, ᱥᱤᱥᱴᱮᱢ ᱵᱤᱥᱤ ᱪᱟᱹᱞᱩ ᱢᱮᱱᱟᱜᱼᱟ?
ᱮᱸ ᱟᱞᱮ ᱥᱮᱫ ᱫᱚ ᱜᱚᱢᱠᱮ, ᱚᱱᱟ ᱪᱟᱞᱟᱣ ᱠᱟᱛᱮ ᱮ ᱛᱟᱦᱮᱸ ᱫᱚ ᱵᱟᱝ ᱟᱨᱠᱤ᱾ ᱥᱮᱛᱟᱜ ᱥᱮᱛᱟᱜ ᱨᱮᱞᱮ ᱪᱟᱞᱟᱜ ᱠᱟᱱᱟ, ᱟᱨ ᱮᱠᱫᱚᱢ ᱵᱟᱹᱦᱩ ᱟᱹᱜᱩ ᱠᱟᱛᱮᱫ ᱟᱹᱭᱩᱵᱽ ᱛᱮᱫᱚᱞᱮ ᱦᱤᱡᱩᱜ ᱠᱟᱱᱟ᱾
ᱞᱟᱦᱟ ᱫᱚ ᱚᱱᱟ ᱥᱤᱥᱴᱮᱢ ᱵᱟᱝ ᱛᱟᱦᱮᱸ ᱠᱟᱱᱟ, ᱥᱟᱱᱛᱟᱲ ᱠᱚᱣᱟᱜ ᱫᱚ ᱛᱚᱵᱮ ᱱᱮᱛᱟᱨ ᱫᱚ, ᱥᱚᱴᱠᱟᱴ ᱫᱚᱠᱚ ᱨᱟᱡᱽ ᱵᱟᱯᱞᱟ ᱭᱮᱫᱟᱠᱚ᱾ ᱵᱟᱠᱷᱟᱡ ᱡᱟᱦᱟᱸ ᱪᱟᱞᱟᱣ ᱦᱩᱭ ᱠᱚᱜ-ᱟ, ᱛᱮᱦᱮᱧ ᱧᱤᱫᱟᱹ ᱪᱟᱞᱟᱣ ᱦᱩᱭᱱᱟ ᱚᱸᱰᱮ, ᱮᱱᱮᱡ ᱥᱮᱨᱮᱧ ᱫᱚᱝ ᱤᱭᱟᱹ ᱠᱟᱛᱮᱫ ᱚᱱᱚᱸᱰᱮ ᱫᱚ ᱡᱟᱦᱟᱸ ᱠᱚ ᱠᱚᱲᱟ ᱠᱚᱫ ᱠᱷᱚᱱᱟᱜ ᱡᱟᱦᱟᱸ ᱢᱮᱨᱚᱢ ᱠᱚ ᱪᱟᱣᱞᱮ ᱠᱚ ᱤᱫᱤ ᱠᱟᱛᱮ ᱡᱚᱢ ᱠᱟᱛᱮ ᱮᱠᱫᱚᱢ, ᱜᱟᱯᱟ ᱟᱹᱭᱩᱵ ᱦᱮᱡ ᱦᱩᱭ ᱠᱚᱜ-ᱟ ᱚᱝᱠᱟᱱᱟᱜ ᱥᱤᱥᱴᱮᱢ ᱛᱟᱦᱮᱸ ᱠᱟᱱᱟ, ᱟᱫᱚ ᱱᱮᱛᱟᱨ ᱫᱚ ᱟᱵᱚ ᱥᱟᱱᱛᱟᱲ ᱠᱚ ᱟᱹᱰᱤ ᱠᱚ ᱤᱭᱟᱹ ᱠᱟᱱᱟ, ᱴᱟᱭᱤᱢ ᱴᱮᱵᱤᱞ ᱠᱚᱠᱚ ᱤᱭᱟᱹ ᱜᱚᱫ ᱟᱠᱟᱫᱟ ᱱᱮᱛᱟᱨ ᱫᱚ, ᱟᱫᱚ ᱨᱟᱡᱽ ᱵᱟᱯᱞᱟ ᱜᱮ ᱵᱮᱥᱤ ᱟᱹᱨᱤᱪᱟᱹᱞᱤ ᱢᱮᱱᱟᱜ-ᱟ᱾ ᱟᱨ ᱚᱱᱮ ᱟᱯᱟᱛ ᱤᱛᱟᱹᱫ ᱵᱟᱨᱮᱛ ᱤᱛᱟᱹᱫ ᱥᱮ, ᱵᱟᱨᱮ ᱤᱛᱟᱹᱫ ᱥᱤᱥᱴᱮᱢ ᱢᱮᱱᱟᱜ-ᱟ, ᱟᱹᱵᱤᱱ ᱟᱵᱤᱱᱟᱜ ᱤᱭᱟᱹ ᱫᱤᱥᱚᱢ ᱥᱮᱫ ᱫᱚ?
ᱦᱮᱸ ᱟᱫᱚ ᱜᱚᱝᱠᱮ ᱚᱱᱟ ᱫᱚ, ᱪᱮᱫ ᱞᱮᱠᱟ ᱠᱟᱹᱴᱤᱡ ᱵᱤᱱ ᱞᱟᱹᱭ ᱞᱮᱠᱷᱟᱱ, ᱵᱷᱟᱜᱮ ᱠᱚᱜ-ᱟ?
ᱵᱟ ᱵᱟᱝ ᱡᱚᱠᱷᱚᱱ ᱠᱩᱲᱤ ᱚᱲᱟᱜ ᱡᱮᱢᱚᱱ ᱱᱚᱜ-ᱚᱭ ᱥᱟᱵ ᱠᱟᱜ ᱵᱤᱱ, ᱵᱟᱹᱦᱩ ᱵᱤᱱ ᱤᱫᱤ ᱠᱮᱫᱮᱭᱟ ᱟᱹᱞᱤᱧᱟᱜ ᱫᱤᱥᱚᱢ ᱠᱷᱚᱱᱟᱜ ᱟᱫᱚ ᱟᱹᱵᱤᱱ ᱫᱚ ᱪᱮᱞᱮ, ᱵᱟᱨᱮᱛ ᱤᱛᱟᱹᱫ ᱜᱮᱵᱮᱱ ᱦᱟᱛᱟᱣᱮᱭᱟ, ᱥᱮ ᱟᱯᱟᱛ ᱤᱛᱟᱹᱫ ᱟᱨ ᱵᱟᱨᱮ ᱤᱛᱟᱹᱫ ᱵᱟᱱᱟᱨ ᱜᱮᱵᱮᱱ ᱦᱟᱛᱟᱣ ᱠᱚᱣᱟ, ᱚᱠᱟ ᱞᱮᱠᱟ?
ᱮᱸᱜ ᱚᱱᱟ ᱜᱮᱛᱚ ᱜᱚᱝᱠᱮ, ᱢᱟᱱᱮ ᱵᱩᱡ ᱵᱟᱞᱤᱧ ᱵᱩᱡ ᱫᱟᱲᱮᱭᱟᱜ
ᱚ ᱡᱟᱦᱟᱸ ᱢᱤᱫᱴᱟᱝ ᱤᱭᱟᱹ ᱵᱟᱠᱚ ᱵᱟᱨᱮ ᱤᱛᱟᱹᱫ ᱵᱟᱠᱚ ᱞᱟᱹᱭ ᱠᱚᱣᱟ, ᱥᱮ ᱯᱮᱴᱷᱟᱬ ᱠᱚ ᱮᱢ ᱠᱚᱣᱟ᱾ ᱟᱹᱵᱤᱱ ᱥᱮᱫ ᱚᱱᱟ ᱥᱤᱥᱴᱮᱢ ᱢᱮᱱᱟᱜ ᱟᱥᱮ ᱵᱟᱝ, ᱢᱤᱫᱴᱟᱝ ᱥᱮ ᱵᱟᱨᱭᱟ ᱠᱚ ᱮᱢᱟ ᱠᱚᱣᱟ?
ᱮ ᱵᱟᱨᱭᱟ ᱜᱮ ᱱᱚᱛᱮ ᱫᱚ᱾
ᱚ ᱟᱹᱞᱤᱧ ᱥᱮᱫ ᱫᱚ ᱚᱱᱟ ᱥᱤᱥᱴᱮᱢ ᱫᱚ ᱵᱟᱹᱱᱩᱜ-ᱟ, ᱚᱱᱟ ᱛᱮᱞᱤᱧ ᱠᱩᱞᱤ ᱠᱮᱫ ᱵᱤᱱᱟ᱾
ᱚ--᱾ ᱚᱱᱮ ᱮᱢ ᱢᱤᱫᱴᱟᱝ ᱤᱭᱟᱹ ᱚᱱᱮ ᱤᱭᱟᱹ ᱰᱟᱝᱨᱤ ᱠᱚ ᱮᱢᱚᱜ ᱫᱚ᱾
ᱦᱮᱸ ᱦᱮᱸ ᱦᱮᱸ᱾
ᱦᱮᱸ ᱚᱱᱟ ᱫᱚ ᱵᱟᱨᱭᱟ ᱜᱮ ᱱᱟᱜ, ᱟᱫᱚ ᱡᱩᱫᱤ ᱮᱸᱜ, ᱟᱫᱚ ᱡᱩᱫ, ᱟᱫᱚ ᱡᱩᱫᱤ ᱚᱱᱟ ᱮᱸ ᱵᱟᱹᱦᱩ ᱚᱲᱟᱜ ᱥᱮᱫ ᱨᱮ ᱡᱩᱫᱤ ᱦᱩᱸ ᱟᱡ ᱟᱭᱳ ᱫᱚ ᱡᱩᱫᱤ ᱮᱠᱷᱞᱟ ᱜᱮᱭᱟᱭ᱾
ᱦᱩᱸ᱾
ᱛᱟᱦᱞᱮ ᱫᱚ ᱦᱸᱟᱜ ᱢᱮᱫᱴᱟᱝ ᱜᱮ᱾
ᱚ, ᱚᱝᱠᱟ᱾
ᱦᱮᱸ᱾
ᱚ, ᱵᱟ, ᱵᱟ ᱯᱮᱴᱷᱟᱬ ᱫᱚ ᱵᱟᱝ ᱡᱟᱦᱟᱸᱭ ᱫᱷᱚᱨᱮ ᱥᱟᱯᱳᱡᱤᱧ ᱥᱟᱵ ᱠᱮᱫᱟ ᱟᱹᱵᱤᱱ ᱠᱷᱚᱱᱟᱜ ᱵᱟᱹᱦᱩ ᱞᱤᱧ ᱟᱹᱜᱩ ᱠᱮᱫᱮᱭᱟ᱾ ᱟᱹᱵᱤᱱ ᱫᱚ ᱟᱯᱮ ᱴᱷᱮᱱ ᱟᱹᱵᱤᱱᱟᱜ ᱥᱤᱥᱴᱮᱢ ᱫᱚ ᱢᱮᱱᱟᱜ-ᱟ ᱡᱮ ᱠᱩᱲᱤ ᱜᱤᱫᱽᱨᱟᱹ ᱱᱚᱰᱮᱞᱤᱧ ᱮᱢ ᱠᱟᱜ ᱟᱞᱮ ᱱᱚᱰᱮ ᱵᱤᱱ ᱮᱢ ᱠᱟᱫᱮᱭᱟ᱾ ᱛᱚ ᱟᱹᱵᱤᱱ ᱫᱚ ᱟᱯᱟᱫ ᱤᱛᱟᱹᱫ ᱦᱚᱸ ᱵᱤᱱ ᱦᱟᱛᱟᱣᱟ ᱵᱟᱨᱮᱛ ᱤᱛᱟᱹᱫ ᱦᱚᱸ ᱵᱮᱱ ᱦᱟᱛᱟᱣᱟ, ᱚᱝᱠᱟ ᱥᱤᱥᱴᱮᱢ ᱢᱮᱱᱟᱜ-ᱟ᱾ ᱟᱨ ᱡᱟᱦᱟᱸᱭ ᱠᱚᱫᱚ ᱟᱠᱚᱣᱟᱜ ᱫᱚ ᱵᱟᱹᱱᱩᱜ-ᱟ, ᱟᱹᱞᱤᱧ ᱡᱮᱢᱚᱱ ᱟᱹᱰᱤ ᱟᱹᱰᱤ ᱥᱮᱫᱟᱭ ᱠᱷᱚᱱᱟᱜ ᱠᱚ ᱟᱹᱜᱩ ᱟᱠᱟᱜ ᱠᱚᱣᱟ ᱵᱟᱹᱦᱩ᱾ ᱚᱱᱟ ᱫᱤᱥᱚᱢ ᱥᱮᱫ᱾ ᱫᱚ ᱵᱟᱨᱭᱟ ᱪᱟᱹᱞᱩ ᱢᱮᱱᱟᱜ-ᱟ ᱟᱯᱟᱛ ᱤᱛᱟᱹᱫ ᱫᱚ ᱟᱹᱜᱩᱭᱟ ᱵᱟᱨᱮ ᱤᱛᱟᱹᱫ ᱦᱚᱸ ᱟᱫᱚ ᱟᱫᱚ ᱟᱞᱤᱧ ᱫᱚ ᱡᱚᱠᱷᱚᱱ ᱠᱚ ᱱᱚᱸᱰᱮ ᱡᱟᱦᱟᱸᱭ ᱵᱟᱹᱦᱩᱭ ᱟᱹᱜᱩ ᱠᱮᱫᱮᱭᱟ ᱠᱚ ᱟᱵᱮᱱ ᱫᱤᱥᱚᱢ ᱠᱷᱚᱱᱟᱜ ᱠᱩᱲᱤ ᱜᱤᱫᱽᱨᱟᱹ ᱟᱹᱵᱤᱱ ᱫᱚ ᱵᱟᱨᱭᱟ ᱵᱤᱱ ᱠᱷᱚᱭᱟ ᱟᱫᱚ ᱟᱹᱞᱤᱧᱟᱜ ᱡᱟᱦᱟᱸ ᱥᱤᱥᱴᱮᱢ ᱚᱱᱟ ᱜᱮᱞᱤᱧ ᱮᱢᱚᱜ-ᱟ ᱟᱹᱞᱤᱧ ᱫᱚ ᱚᱝᱠᱟᱱᱟᱜ ᱥᱤᱥᱴᱮᱢ ᱟᱞᱮ ᱥᱮᱫ ᱫᱚ᱾
ᱚ᱾ ᱦᱩᱸ ᱟᱞᱮ ᱥᱮᱫ ᱫᱚ ᱱᱟᱜ ᱚᱱᱠᱟ ᱫᱚ ᱵᱟᱝ᱾ ᱟᱞᱮ ᱥᱮᱫ ᱛᱚ, ᱵᱟᱨᱭᱟ ᱜᱮᱠᱚ ᱦᱟᱛᱟᱣᱟ ᱟᱨ ᱡᱩᱫᱤ ᱮᱸᱻ ᱵᱟᱹᱦᱩ ᱚᱲᱟᱜ ᱨᱮ ᱡᱩᱫᱤ, ᱩᱸ ᱟᱡ ᱟᱭᱳ ᱡᱩᱫᱤ ᱮᱠᱞᱟ ᱜᱮᱭᱟᱭ ᱟᱡᱵᱟ ᱡᱩᱫᱤ ᱵᱟᱹᱱᱩᱜ ᱮᱭᱟ ᱠᱤᱝᱵᱟ ᱡᱩᱫᱤ ᱟᱡ, ᱟᱡ ᱟᱭᱳ ᱡᱩᱫᱤ ᱵᱟᱹᱱᱩᱜ ᱮᱭᱟ ᱟᱡᱵᱟ ᱡᱩᱫᱤ ᱜᱮ ᱮᱠᱞᱟ ᱜᱮᱭᱟᱭ ᱛᱟᱦᱞᱮ ᱢᱮᱫᱴᱟᱝ ᱠᱚ ᱦᱟᱛᱟᱣᱟ, ᱮᱸ ᱢᱤᱫᱴᱟᱝ ᱤᱭᱟᱹ ᱜᱮᱠᱚ ᱦᱟᱛᱟᱣᱮᱭᱟ᱾
ᱛᱟᱦᱞᱮ ᱟᱹᱵᱤᱱᱟᱜ ᱥᱤᱥᱴᱮᱢ ᱚᱱᱛᱮ ᱫᱚ ᱠᱟᱹᱴᱤᱡ ᱟᱞᱟᱫᱟ ᱟᱞᱟᱫᱟ ᱧᱚᱜ ᱜᱮᱭᱟ ᱛᱟᱦᱞᱮ ᱟᱹᱞᱤᱧᱟᱜ ᱥᱤᱥᱴᱮᱢ᱾
ᱦᱮᱸ᱾
ᱟᱫᱚ ᱜᱚᱝᱠᱮ ᱩᱸᱻ ᱤᱭᱟᱹ ᱠᱚᱨᱮ ᱫᱚ ᱚᱠᱟ ᱞᱮᱠᱟᱯᱮ ᱠᱟᱹᱢᱤᱭᱟ ᱵᱟᱯᱞᱟ ᱚᱱᱮ ᱦᱮᱸ ᱵᱟᱹᱨᱭᱟᱹᱛ ᱯᱮ ᱪᱟᱞᱟᱣᱱᱟ ᱛᱟᱨᱯᱚᱨᱮ ᱟᱫᱚ
ᱪᱟᱞᱟᱣ ᱠᱟᱛᱮ ᱡᱟᱦᱟᱸ, ᱵᱟᱹᱨᱭᱟᱹᱛ ᱪᱟᱞᱟᱣ ᱠᱟᱛᱮ ᱡᱟᱦᱟᱸ ᱤᱭᱟᱹ ᱢᱮᱱᱟᱜ-ᱟ ᱡᱟᱦᱟᱸ ᱤᱭᱟᱹᱨᱮ ᱫᱩᱲᱩᱵ ᱦᱩᱭᱩᱜ-ᱟ, ᱵᱟᱱᱟᱨ ᱯᱚᱦᱚᱨ ᱨᱮ ᱢᱟᱺᱡᱷᱤ ᱠᱷᱚᱱᱟᱜ ᱡᱟᱦᱟᱸ ᱥᱤᱥᱴᱮᱢ ᱢᱮᱱᱟᱜ ᱛᱟᱵᱚᱱᱟ᱾
ᱦᱮᱸ ᱦᱮᱸ᱾
ᱠᱟᱹᱢᱤᱭᱟᱜ ᱦᱚᱸ ᱥᱟᱶ ᱥᱟᱶᱛᱮ ᱦᱟᱸᱰᱮ ᱡᱟᱦᱟᱸ ᱨᱟᱹᱥᱠᱟᱹ ᱨᱚᱢᱚᱡᱽ ᱠᱟᱛᱮᱫ ᱡᱟᱦᱟᱸ ᱫᱟᱠᱟ ᱠᱚ ᱤᱥᱤᱱ ᱡᱚᱢ-ᱧᱩ ᱠᱟᱛᱮ ᱡᱟᱦᱟᱸ ᱮᱱᱮᱡ ᱥᱮᱨᱮᱧ᱾
ᱦᱩᱸ᱾
ᱛᱟᱨᱯᱚᱨᱛᱮ ᱡᱟᱦᱟᱸ ᱦᱟᱸᱰᱮᱭ ᱠᱚᱨᱟᱣ ᱠᱟᱫᱟ ᱡᱟᱦᱟᱸ ᱟᱫᱚ ᱡᱟᱦᱟᱸ ᱧᱤᱫᱟᱹ ᱵᱮᱲᱟ ᱠᱚ ᱵᱤᱫᱟᱹᱭ ᱞᱮᱭᱟ᱾ ᱧᱤᱫᱟᱹ ᱦᱚᱸ ᱵᱷᱳᱨ ᱵᱷᱳᱨ ᱛᱮᱦᱚᱸᱠᱚ ᱵᱤᱫᱟᱹᱭ ᱞᱮᱭᱟ ᱦᱤᱡᱩᱜ-ᱟᱞᱮ ᱱᱚᱸᱰᱮ, ᱟᱫᱚ ᱠᱚ ᱫᱟᱨᱟᱢ ᱞᱮᱭᱟ ᱛᱟᱨ ᱯᱚᱛᱮ ᱡᱟᱦᱟᱸ ᱟᱵᱚᱣᱟᱜ ᱥᱟᱶᱛᱟ ᱨᱮᱱᱟᱜ ᱥᱚᱢᱟᱡᱽ ᱨᱮᱱᱟᱜ ᱡᱟᱦᱟᱸ ᱟᱹᱨᱤᱪᱟᱹᱞᱤ ᱠᱚ ᱢᱮᱱᱟᱜ-ᱟ ᱚᱱᱟ ᱥᱤᱥᱴᱮᱢ᱾ ᱞᱟᱦᱟ ᱦᱩᱭᱩᱜ-ᱟ, ᱟᱨ ᱚᱱᱟ ᱡᱟᱦᱟᱸ ᱟᱹᱵᱤᱱ ᱵᱤᱱ ᱞᱟᱹᱭ ᱠᱟᱫᱟ ᱟᱠᱚᱣᱟᱜ ᱛᱟᱹᱫ, ᱵᱟᱨᱮ ᱤᱛᱟᱹᱫ ᱫᱚ ᱵᱟᱹᱱᱩᱜ-ᱟ ᱟᱞᱮ ᱥᱮᱫ ᱫᱚ ᱚᱱᱟ ᱥᱤᱥᱴᱮᱢ ᱫᱚ ᱥᱩᱫᱷᱩ ᱤᱭᱟᱹ ᱵᱟᱨᱮ ᱤᱛᱟᱹᱫ ᱜᱮᱞᱮ ᱮᱢ ᱠᱚᱣᱟ ᱟᱞᱮ ᱥᱮᱫ ᱫᱚ᱾
ᱦᱮᱸ, ᱟᱫᱚ ᱜᱚᱢᱠᱮ ᱞᱟᱹᱭ ᱫᱟᱞᱤᱧ᱾ ᱚᱱᱮ ᱡᱟᱦᱟᱸ ᱵᱟᱹᱨᱭᱟᱹᱛ ᱯᱮ ᱪᱟᱞᱟᱜ-ᱟ ᱟᱫᱚ ᱢᱤᱫᱴᱟᱝ ᱢᱮᱨᱚᱢ ᱠᱚ ᱤᱫᱤ ᱛᱟᱨᱟᱭ ᱜᱮᱭᱟ ᱟᱫᱚ ᱟᱯᱮ ᱥᱮᱫ ᱯᱮ ᱤᱫᱤ ᱛᱚᱨᱟᱭ ᱜᱮᱭᱟ ᱟᱨ ᱩᱱᱤ ᱢᱮᱨᱚᱢ?
ᱦᱮᱸ ᱦᱮᱸ ᱦᱮᱸ ᱢᱮᱨᱚᱢ ᱫᱚ ᱢᱮᱨᱚᱢ ᱫᱚᱞᱮ ᱤᱫᱤ ᱛᱚᱨᱟ ᱠᱚᱣᱟ ᱦᱮᱸ ᱤᱫᱤ ᱛᱚᱨᱟ ᱠᱚᱜᱮᱭᱟ ᱟᱫᱚ ᱚᱱᱟ ᱨᱟᱡᱽ ᱵᱟᱯᱞᱟ ᱵᱤᱱ ᱞᱟᱹᱭᱮᱫ ᱫᱚ ᱢᱮᱨᱚᱢᱤ ᱤᱫᱤᱭᱮᱫᱚ ᱪᱤᱠᱟᱹᱭ ᱟᱫᱚᱵᱤᱱ ᱡᱟᱦᱟᱸ ᱛᱟᱦᱟᱸ ᱦᱳᱭᱳᱜᱼᱟ, ᱚᱱᱟ ᱨᱮᱫᱚ ᱢᱮᱨᱚᱢ ᱫᱚ ᱢᱟᱜ ᱠᱟᱛᱮ ᱦᱟᱸᱰᱮ ᱫᱟᱠᱟ ᱤᱥᱤᱱ ᱠᱟᱛᱮᱫ ᱡᱚᱢ ᱦᱳᱭᱳᱜᱼᱟ ᱟᱫᱚ ᱡᱩᱫᱤ ᱨᱟᱡᱽ ᱵᱟᱯᱞᱟ ᱵᱤᱱ ᱪᱟᱼᱟ ᱪᱤᱠᱟᱹᱭᱟ ᱵᱤᱱ ᱤᱱ ᱦᱤᱞᱟᱹᱜ ᱫᱚ ᱤᱫᱤ ᱠᱟᱛᱮᱫ ᱟᱨ ᱢᱟᱜ ᱛᱚᱯᱟᱜ ᱤᱫᱤ ᱠᱟᱛᱮ ᱛᱮ ᱵᱮᱱ ᱟᱹᱜᱩ ᱨᱩᱭᱟᱹᱲ ᱟᱹᱜᱩᱭᱮᱭᱟ ᱥᱮ ᱫᱚᱦᱚ ᱴᱚ ᱠᱚᱣᱟ ᱵᱤᱱ ᱱᱟᱜ
ᱵᱟᱝ ᱵᱟᱝ ᱵᱟᱝ ᱩᱱᱤ ᱫᱚ ᱱᱟᱜ ᱮᱸ ᱴᱦᱟᱱᱟ ᱮᱸ ᱵᱟᱹᱦᱩ ᱚᱲᱟᱜ ᱥᱮᱫ ᱠᱷᱚᱱᱟᱜ ᱦᱚᱸ ᱢᱤᱫᱴᱟᱝ ᱠᱚ ᱮᱢᱚᱜᱼᱟ ᱟᱫᱚ ᱩᱱᱮ ᱩᱱᱠᱤᱱ ᱫᱚ ᱦᱟᱸᱜ ᱨᱚᱯᱩᱚᱜ ᱠᱤᱱ ᱦᱩᱭᱩᱜᱼᱟ
ᱜᱚᱝᱠᱮ ᱨᱚᱯᱚᱜ ᱠᱟᱛᱮᱫ?
ᱨᱚᱯᱚᱜ ᱠᱟᱛᱮᱜ ᱟᱫᱚ ᱵᱚᱫᱚᱞ ᱦᱩᱭᱩᱜᱼᱟ, ᱮᱸ ᱢᱟᱱᱮ ᱟᱞᱮ ᱡᱟᱦᱟᱸᱭᱴᱷᱤᱡ ᱞᱮ ᱤᱫᱤ ᱠᱟᱫᱮᱭᱟ ᱩᱱᱤᱴᱮᱡ ᱫᱚ ᱟᱠᱚ ᱠᱚ ᱦᱟᱛᱟᱣᱮᱭᱟ ᱟᱨ ᱟᱠᱚᱭᱤᱡ ᱫᱚ ᱟᱞᱮ ᱞᱮ ᱦᱟᱛᱟᱣᱮᱭᱟ ᱟᱫᱚ ᱚᱱᱮ ᱛᱤᱱ ᱜᱷᱟᱹᱲᱤ ᱞᱮ ᱛᱟᱦᱮᱱᱟ ᱱᱟᱜ ᱥᱮᱛᱟᱜ ᱨᱮᱫᱚ ᱛᱮᱞᱮ ᱪᱟᱞᱟᱜ ᱠᱟᱱᱟ, ᱟᱫᱚ ᱩᱱᱤ ᱢᱮᱨᱚᱢ ᱴᱤᱡ ᱜᱮ ᱜᱚᱡ ᱠᱟᱛᱮ ᱞᱮ ᱥᱳᱚᱲᱮᱭᱮᱭᱟ ᱚᱱᱟ ᱠᱚᱜᱮ ᱡᱚᱢ ᱵᱟᱲᱟ ᱦᱩᱭᱩᱜᱼᱟ ᱚᱱᱟ ᱠᱚ
ᱟᱫᱚ ᱚᱱᱮ ᱵᱮᱱ ᱞᱟᱹᱭᱮᱫ ᱫᱚ ᱥᱮᱛᱟᱜ ᱨᱮᱞᱮ ᱪᱟᱞᱟᱜ ᱠᱟᱱᱟ ᱛᱮ ᱤᱭᱟᱹ ᱛᱮᱞᱮ ᱨᱩᱣᱟᱹᱲ ᱦᱤᱡᱩᱜ ᱠᱟᱱᱟ, ᱟᱫᱚ ᱚᱱᱟ ᱢᱚᱫᱽᱫᱷᱮ ᱨᱮᱜᱮᱯᱮ ᱥᱨᱲᱮ ᱜᱚᱫᱟ?
ᱦᱮᱸ ᱦᱮᱸᱜᱚᱝᱠᱮ, ᱚᱱᱟ ᱢᱚᱫᱽᱫᱷᱮ ᱨᱮᱜᱮ ᱢᱟᱱᱮ ᱨᱮ ᱡᱩᱫᱤ ᱞᱮ ᱪᱟᱞᱟᱜᱼᱟ ᱮᱸ ᱮᱸ ᱵᱤᱫᱟᱹᱭ ᱛᱮ ᱱᱟᱜ ᱚᱱᱠᱟ ᱫᱚᱥᱴᱟ ᱮᱜᱟᱨᱚᱴᱟ ᱥᱮ ᱵᱟᱨᱚᱴᱟ ᱠᱚ ᱵᱟᱡᱟᱜ ᱠᱟᱱ ᱜᱮᱭᱟ ᱟᱫᱚ ᱩᱱ ᱜᱷᱟᱹᱲᱤᱡ ᱫᱚ ᱱᱟᱜ ᱨᱮᱸᱜᱮᱡ ᱛᱮ ᱚᱠᱚᱭ ᱠᱚ ᱛᱟᱦᱮᱱ
ᱵᱟᱝ ᱵᱟᱝ ᱟᱯᱮ ᱫᱚ ᱤᱭᱟᱹ ᱥᱮᱛᱟᱜ ᱜᱮᱯᱮ ᱪᱟᱜᱼᱟ ᱤᱭᱟᱹ ᱫᱚ ᱦᱟᱸᱰᱮ ᱵᱟᱹᱦᱩ ᱚᱲᱟᱜ ᱫᱚ?
ᱦᱮᱸ ᱢᱚᱴᱟ ᱢᱩᱴᱤ ᱱᱚᱴᱟ ᱫᱚ ᱦᱮᱸ
ᱥᱮᱛᱟᱜ ᱥᱮᱛᱟᱜ ᱥᱮ ᱟᱹᱭᱩᱵ ᱵᱮᱲᱟ ᱯᱮ ᱪᱟᱜᱼᱟ ᱚᱠᱟᱴᱟᱜ?
ᱵᱟᱝ ᱟᱭᱩᱵ ᱵᱮᱲᱟ ᱫᱚ ᱵᱟᱝ ᱥᱮᱛᱟᱜ ᱜᱮ
ᱜᱚᱝᱠᱮ ᱟᱞᱮ ᱥᱮᱫ ᱢᱟ ᱥᱮᱛᱟᱜ ᱫᱚ ᱵᱟᱠᱚ ᱪᱟᱞᱟᱜᱼᱟ
ᱚ ᱟᱭᱩᱵ ᱠᱚ ᱪᱟᱞᱟᱜᱼᱟ
ᱦᱮᱸ ᱟᱹᱭᱩᱵ ᱜᱮᱠᱚ ᱪᱟᱞᱟᱜᱼᱟ ᱟᱞᱮ ᱥᱮᱫ ᱫᱚ ᱚᱱᱮ ᱡᱮᱢᱚᱱ ᱛᱮᱦᱤᱧ ᱠᱚ, ᱵᱟᱯᱞᱟ ᱦᱮᱸ ᱟᱹᱭᱩᱵ ᱜᱮᱠᱚ ᱪᱟᱞᱟᱜᱼᱟ
ᱚ ᱟᱨ ᱞᱟᱹᱭ ᱫᱟᱞᱤᱧ ᱵᱟᱯᱞᱟ ᱫᱚ ᱱᱟᱸᱜ ᱟᱭᱩᱵ ᱵᱮᱲᱟ ᱜᱮ ᱦᱩᱭᱩᱜᱼᱟ?
ᱦᱮᱸ ᱦᱮᱸ ᱦᱮᱸ ᱟᱹᱭᱩᱵ ᱵᱮᱲᱟ ᱜᱮ ᱦᱩᱭᱩᱜᱼᱟ, ᱵᱟᱠᱷᱟᱡ ᱵᱷᱳᱨ ᱛᱮ ᱚᱱᱮ ᱚᱱᱟᱴᱟᱝ ᱢᱤᱫᱴᱟᱱ ᱤᱭᱟᱹᱨᱮ ᱥᱮᱛᱟᱜ ᱥᱮᱛᱟᱜ ᱵᱟᱠᱷᱷᱟᱡ
ᱦᱮᱸ ᱟᱞᱮ ᱱᱚᱛᱮ ᱫᱚ ᱜᱚᱝᱠᱮ ᱱᱟᱦᱟᱸᱜ ᱚᱱᱟ ᱫᱚ ᱟᱸ ᱚᱱᱠᱟ ᱫᱚ ᱱᱟᱸᱜ ᱵᱟᱠᱚ ᱠᱚᱨᱟᱣᱟ ᱟᱞᱮ ᱱᱚᱛᱮ ᱫᱚ ᱟᱭᱩᱵ ᱵᱮᱲᱟ ᱫᱚ ᱵᱟᱯᱞᱟ ᱫᱚ ᱵᱟᱠᱚ ᱢᱟᱱᱟᱣᱟᱜ ᱵᱟᱯᱞᱟ ᱫᱚ ᱱᱟᱜ ᱡᱮᱢᱚᱱ ᱥᱤᱧ ᱵᱮᱲᱟ ᱜᱮ ᱦᱩᱭᱩᱜ ᱢᱟ
ᱢᱟ ᱦᱚᱸᱜᱼᱚᱭ ᱫᱷᱚᱨᱞᱢ ᱛᱮᱦᱮᱧ ᱢᱮᱫ ᱢᱤᱫᱴᱟᱝ ᱞᱚᱜᱱᱚ ᱢᱮᱱᱟᱜᱼᱟ ᱠᱟᱛᱷᱟ ᱞᱤᱞ ᱥᱟᱵ ᱠᱮᱫᱟ ᱛᱮᱦᱮᱧ ᱞᱚᱜᱱᱚ ᱢᱮᱱᱟᱜᱼᱟ ᱛᱮᱦᱮᱧ ᱫᱚ ᱟᱫᱚ ᱥᱮᱛᱟᱜ ᱨᱮᱜᱮ ᱩᱰᱸᱩᱚᱜᱼᱟ ᱟᱫᱚ?
ᱦᱮᱸ ᱥᱮᱛᱟᱜ ᱨᱮᱜᱮ ᱚᱱᱠᱟ ᱟᱴᱴᱟ ᱮᱸ ᱟᱴᱴᱟ ᱱᱚᱴᱟ ᱢᱚᱫᱽᱫᱷᱮ ᱛᱮᱞᱮ ᱳᱰᱝᱚᱜᱼᱟ
ᱦᱩᱸ
ᱟᱫᱚ ᱦᱟᱸᱰᱮ ᱪᱟᱞᱟᱣ ᱠᱟᱛᱮ ᱮᱱ ᱱᱟᱦᱟᱸᱜ ᱰᱮᱨᱟ ᱞᱮᱭᱟ ᱠᱚ ᱱᱟᱦᱟᱸᱜ ᱡᱟᱦᱟᱸ ᱨᱮ ᱟᱫᱚ ᱚᱸᱰᱮ ᱫᱩᱲᱩᱜ ᱟᱞᱮ ᱛᱟᱯᱚᱨ ᱫᱟᱨᱟᱢ ᱫᱟᱜ ᱫᱟᱨᱟᱢ ᱫᱟᱜ ᱞᱮᱭᱟ ᱠᱚ, ᱫᱟᱨᱟᱢ ᱫᱟᱜ ᱱᱟᱦᱟᱸᱜ ᱟᱫᱚ ᱡᱟᱣᱟᱭ ᱠᱚ ᱛᱳᱯᱳᱭᱟ, ᱛᱳᱯᱳ ᱯᱚᱨᱮ ᱟᱫᱚ ᱤᱱᱟᱹ ᱯᱚᱨᱮ ᱱᱟᱜ ᱚᱱᱟ ᱤᱭᱟᱹ ᱠᱚ ᱠᱚ ᱩᱱᱤ ᱢᱮᱨᱚᱢ ᱴᱤᱡ ᱠᱚ ᱤᱭᱟᱹᱭ ᱮᱭᱟ ᱱᱟᱦᱟᱸᱜ
ᱨᱚᱯᱚᱜ ᱦᱚᱪᱚ ᱠᱤᱱᱟᱠᱚ
ᱦᱮᱸ
ᱛᱟᱨᱯᱚᱨᱮ ᱚᱱᱟ ᱠᱚ ᱦᱳᱭ ᱯᱚᱨᱮ ᱱᱟᱦᱟᱜ ᱥᱟᱞᱟ ᱵᱚᱱᱟᱹᱭ ᱦᱩᱭᱩᱜᱼᱟ᱾
ᱦᱮᱸ ᱦᱮᱸ ᱥᱟᱞᱟᱜ ᱵᱚᱱ ᱦᱮᱸ ᱦᱮᱸ
ᱦᱮᱸ ᱥᱟᱞᱟ ᱵᱚᱱᱟᱹᱭᱼᱼ ᱯᱚᱨᱮ ᱤᱛᱩᱫ ᱥᱤᱸᱫᱩᱨ ᱦᱩᱭᱩᱜᱼᱟ᱾ ᱤᱛᱩᱜ ᱥᱤᱸᱫᱩᱨ ᱯᱚᱨᱮ ᱱᱟᱜ ᱟᱨ ᱫᱮᱱᱟ ᱯᱟᱣᱱᱟ ᱨᱮᱠᱚ ᱫᱩᱲᱩᱵᱼᱟ᱾
ᱚ ᱫᱮᱱᱟᱯᱟ ᱫᱚ ᱪᱮᱜᱠᱟ ᱥᱤᱥᱴᱮᱢ ᱛᱟᱯᱮ?
ᱦᱮᱸ ᱫᱮᱱᱟ ᱯᱟᱣᱱᱟ ᱫᱚ ᱱᱟᱜ ᱜᱚᱢᱠᱮᱼᱼ ᱚᱱᱟ ᱫᱚ ᱱᱦᱜ ᱚᱱᱮ ᱮᱸᱻ ᱟᱹᱰᱤ ᱠᱤᱪᱷᱩ ᱚᱱᱠᱟ ᱢᱮᱱᱟᱜᱼᱟ᱾
ᱦᱮᱸ ᱢᱟᱱᱮ ᱩᱭᱦᱟᱹᱨ ᱵᱟᱹᱱᱩᱜ ᱛᱟᱵᱮᱱᱟ ᱛᱚ ᱩᱭᱟᱹᱨ ᱵᱟᱹᱱᱩᱜ ᱛᱟᱵᱮᱱᱟ ᱩᱭᱦᱟᱹᱨ ᱵᱟᱹᱱᱩᱜ ᱛᱟᱵᱮᱱᱟ ᱵᱩᱡᱽ ᱫᱟᱞᱤᱧ᱾
ᱦᱩᱸ
ᱟᱞᱮ ᱫᱚ ᱜᱚᱝᱠᱮ ᱡᱚᱠᱷᱚᱱ ᱵᱟᱯᱞᱟᱜ ᱞᱮ ᱪᱟᱜᱼᱟ ᱟᱹᱭᱩᱵ ᱜᱮᱞᱮ ᱪᱟᱜᱼᱟ᱾ ᱦᱮᱸ ᱠᱟᱹᱣᱰᱤ ᱠᱚᱨᱮᱱᱟᱜ ᱵᱮᱯᱟᱨ ᱢᱮᱱᱟᱜᱼᱟ ᱪᱮᱫᱠᱟ ᱚᱱᱟ ᱫᱚ ᱢᱚᱱᱮ ᱵᱟᱹᱱᱩᱜ ᱛᱟᱹᱵᱤᱱᱟ ᱵᱩᱡ ᱫᱟᱞᱤᱧ᱾ ᱟᱞᱮ ᱫᱚ ᱡᱚᱠᱷᱚᱱ ᱵᱟᱯᱞᱟ ᱞᱮ ᱪᱟᱜᱟ ᱟᱹᱭᱩᱵ ᱜᱮᱞᱮ ᱪᱟᱞᱟᱜᱼᱟ᱾ ᱡᱮᱢᱚᱱ ᱛᱮᱦᱤᱧ ᱞᱚᱜᱽᱱᱚ ᱢᱮᱱᱟᱜᱼᱟ ᱥᱟᱵ ᱠᱚ ᱥᱟᱢᱚᱱᱮ ᱠᱟᱜ ᱵᱤᱱ ᱛᱮᱦᱤᱧ ᱠᱚ ᱞᱚᱜᱱᱚ ᱢᱮᱱᱟᱜᱼᱟ᱾ ᱵᱟᱠᱷᱟᱡ ᱟᱫᱚ ᱵᱟᱹᱨᱭᱟᱹᱛ ᱠᱚ ᱠᱚᱲᱟ ᱠᱚᱼᱼ ᱪᱟᱞᱟᱣ ᱱᱟᱠᱚ ᱡᱟᱦᱟᱸᱭ ᱠᱚᱲᱟ ᱵᱟᱯᱞᱟᱜ ᱮ ᱪᱟᱜᱼᱟ ᱩᱱᱤ ᱚᱲᱟᱜ ᱠᱚ ᱪᱟᱜᱼᱟ ᱵᱟᱹᱨᱭᱟᱹᱛ ᱫᱟᱠᱟ ᱠᱚ ᱡᱚᱢᱟ᱾
ᱦᱮᱸ ᱦᱮᱸ ᱦᱮᱸ
ᱡᱚᱢ ᱠᱟᱛᱮ ᱡᱟᱦᱟᱸ ᱟᱵᱚᱣᱟᱜ ᱢᱮᱬᱦᱮᱫ ᱰᱩᱸᱵᱩᱜ ᱠᱚ ᱡᱟᱦᱟᱸ ᱴᱟᱢᱟᱠ ᱛᱩᱢᱫᱟᱜ ᱠᱚ ᱢᱮᱱᱟᱜᱼᱟ ᱞᱟᱫᱮ ᱠᱮᱫᱟᱞᱮ ᱦᱟᱸᱰᱮ ᱞᱮ ᱪᱟᱞᱟᱣᱱᱟ ᱦᱟᱸᱰᱮ ᱞᱮ ᱟᱬᱜᱚᱭᱮᱱᱟ ᱟᱫᱚ ᱦᱟᱸᱰᱮ ᱪᱟᱞᱟᱣ ᱠᱚ ᱫᱟᱨᱟᱢ ᱞᱮᱭᱟ ᱠᱚ ᱫᱟᱨᱟᱢ ᱠᱟᱛᱮᱜᱼᱼ ᱛᱮ ᱡᱟᱶᱟᱭ ᱠᱚᱲᱟ ᱠᱚ ᱥᱤᱥᱴᱮᱢ ᱠᱚ ᱤᱭᱟᱹ ᱠᱟᱛᱮ ᱤᱛᱩᱫ ᱥᱤᱸᱫᱩᱨ ᱦᱩᱭᱩᱜᱼᱟ ᱛᱟᱨᱯᱚᱨᱮ ᱫᱮᱱᱟᱼᱼ ᱚᱱᱟ ᱨᱮᱞᱮ ᱟᱬᱜᱚᱱᱟ ᱛᱟᱨᱯᱚᱛᱮ ᱚᱱᱮ ᱡᱮ ᱢᱮᱨᱚᱢ ᱞᱮ ᱤᱫᱤᱠᱟᱫᱟ ᱫᱚᱥᱟᱨ ᱦᱤᱞᱳᱜ ᱚᱱᱟ ᱛᱚᱨᱚᱯᱷ ᱨᱮᱜᱮ ᱟᱠᱚᱨᱮᱱᱼᱼ ᱟᱫᱚ ᱚᱱᱟ ᱡᱟᱦᱟᱸ ᱵᱤᱱ ᱞᱟᱹᱭ ᱠᱮᱫ ᱫᱚ ᱢᱮᱨᱚᱢ ᱨᱚᱯᱚᱫᱽ ᱚᱱᱟ ᱥᱤᱥᱴᱮᱢ ᱫᱚ ᱱᱤᱛᱟᱹᱜ ᱫᱚ ᱵᱟᱹᱱᱩᱜᱼᱟ ᱚᱱᱟᱼᱼ
ᱟᱪᱪᱷᱟ᱾ ᱦᱮᱸ ᱦᱮᱸ ᱟᱨ ᱜᱚᱝᱠᱮ ᱞᱟᱹᱭ ᱫᱟᱹᱞᱤᱧ ᱚᱱᱮᱼᱼ ᱵᱟᱹᱨᱭᱟᱹᱛ ᱠᱚᱛᱮ ᱠᱚ ᱪᱟᱞᱟᱜ ᱫᱚ ᱟᱫᱚ ᱫᱟᱠᱟ ᱦᱚᱸ ᱪᱮᱫ ᱦᱮᱸ ᱵᱟᱹᱦᱩ ᱚᱲᱟᱜ ᱨᱮᱜᱮ ᱠᱚ ᱡᱚᱢᱟ?
ᱵᱟᱝ ᱵᱟᱝ ᱟᱹᱞᱤᱧ ᱫᱚ ᱵᱟᱝ ᱵᱟᱦᱩ ᱞᱟᱹᱜᱤᱛ ᱫᱚ ᱵᱟᱝᱞᱮ ᱤᱥᱤᱱᱟ
ᱦᱮᱸ?
ᱟᱞᱮ ᱫᱚ ᱱᱤᱡᱮ ᱛᱮᱜᱮᱞᱮ ᱤᱥᱤᱱᱟ᱾
ᱟᱪᱪᱷᱟ ᱟᱪᱪᱷᱟ ᱦᱮᱸ ᱚᱱᱟ ᱜᱮ ᱢᱟᱱᱮᱼᱼ ᱟᱸᱡᱚᱢ ᱠᱟᱫᱟᱞᱤᱧ ᱡᱮ ᱚᱱᱠᱟ ᱪᱚᱞ ᱫᱚ ᱵᱟᱹᱱᱩᱜ ᱛᱟᱵᱚᱱᱟ ᱱᱟᱸᱜ᱾ ᱡᱮ ᱵᱟᱹᱦᱩ ᱚᱲᱟᱜ ᱨᱮ ᱡᱚᱢ ᱨᱮᱱᱟᱜ ᱵᱟᱹᱨᱭᱟᱹᱛᱼᱼ
ᱦᱮᱸ ᱦᱮᱸ ᱚᱱᱟ ᱫᱚ ᱵᱟᱹᱱᱩᱜᱼᱟ ᱟᱞᱮ ᱥᱮᱫ ᱠᱷᱚᱱᱟᱜ ᱫᱚ ᱥᱤᱥᱴᱮᱢ ᱵᱟᱹᱱᱩᱜᱼᱟ᱾ ᱦᱩᱸ ᱢᱟᱱᱮ ᱚᱸᱰᱮ ᱜᱮ ᱪᱟ ᱠᱟᱛᱮ ᱤᱥᱤᱱ ᱠᱟᱛᱮᱼᱼ ᱛᱮ ᱡᱚᱢ ᱠᱟᱛᱮᱫ ᱨᱟᱹᱥᱠᱟᱹ ᱯᱷᱩᱨᱛᱤᱭᱟᱠᱚ ᱠᱚᱲᱟ ᱠᱚ
ᱦᱮᱸ ᱦᱮᱸ ᱟᱫᱚ ᱟᱫᱚ ᱡᱩᱫᱤ ᱟᱪᱪᱷᱟ ᱚᱱᱟ ᱠᱚᱫᱚ ᱦᱳᱭᱮᱱᱟ ᱦᱮᱸ ᱛᱟᱯᱚᱨᱮ ᱡᱩᱫᱤ ᱵᱟᱨᱮᱛ ᱠᱚ ᱠᱚ ᱦᱤᱡᱩᱜᱼᱟ ᱟᱫᱚ ᱩᱱᱠᱩ ᱫᱚ ᱦᱟᱸᱜ ᱡᱚᱢᱟᱜ ᱠᱚᱯᱮ ᱮᱢᱟ ᱠᱚᱣᱟ ᱥᱮ ᱵᱟᱝ?
ᱵᱟᱝ ᱱᱚᱸᱰᱮ ᱦᱮᱡ ᱠᱟᱛᱮ ᱡᱟᱦᱟᱸ ᱫᱚᱼᱼ ᱛᱟᱦᱮᱱᱟ ᱱᱩᱠᱩ ᱠᱚ ᱦᱤᱡᱩᱜ ᱠᱟᱱᱟ ᱢᱟᱹᱞᱤᱠ ᱢᱟᱹᱤᱠ ᱠᱚ ᱜᱟᱞᱟᱨᱟᱜᱼᱟ ᱛᱤᱱᱟᱹᱜ ᱵᱤᱱ ᱛᱤᱱᱟᱹᱜ ᱯᱮ ᱠᱩᱞᱮᱫ ᱠᱚᱣᱟ᱾
ᱟᱪᱪᱷᱟ, ᱟᱪᱪᱷᱟ
ᱩᱱᱠᱤᱱ ᱠᱤᱱ ᱜᱟᱞᱢᱟᱨᱟᱼᱟ ᱟᱨ ᱜᱚᱴᱟᱝ ᱨᱤᱱ ᱦᱚᱲ ᱠᱚ ᱪᱟᱞᱼᱟ ᱦᱮᱸ
ᱦᱮᱸ ᱟᱞᱮ ᱥᱮᱫ ᱫᱚ ᱱᱟᱜ ᱜᱚᱢᱠᱮ ᱚᱱᱠᱟ ᱢᱚᱴᱟᱢᱩᱴᱤ᱾ ᱵᱟᱨᱮᱛ ᱡᱟᱦᱟᱸ ᱛᱤᱱᱟᱹᱜ ᱠᱚ ᱦᱤᱡᱩᱜᱼᱟ ᱡᱷᱚᱛᱚ ᱜᱮ ᱡᱚᱢᱟᱜ ᱫᱚᱞᱮ ᱮᱢᱟ ᱠᱚᱣᱟ ᱱᱷᱟᱜ ᱾
ᱦᱮᱸ ᱵᱟᱝ ᱦᱤᱡᱩᱜᱼᱟᱠᱚ ᱡᱚᱢ ᱫᱚᱞᱮ ᱮᱢᱟ ᱠᱚᱣᱟ ᱛᱟᱨᱯᱚᱨᱮ ᱛᱤᱱᱟᱹᱜ ᱜᱟᱱ ᱠᱩᱞᱮᱫ ᱠᱚᱣᱟ ᱢᱤᱫᱴᱟᱱ ᱥᱮᱨᱚᱠᱚᱢ ᱢᱤᱫᱴᱟᱹᱝ ᱯᱨᱚᱥᱛᱩᱩᱛᱤ ᱛᱟᱦᱮᱸ ᱠᱟᱱᱟ ᱡᱮ ᱱᱤᱱᱟᱹᱜ ᱜᱮ ᱥᱮ ᱱᱤᱱᱟᱹᱜ ᱮ ᱠᱩᱞ ᱞᱮᱫ ᱠᱚᱣᱟ ᱚᱱᱠᱟ ᱵᱷᱟᱵᱛᱮ ᱢᱤᱫᱴᱟᱹᱝ ᱛᱮᱭᱟᱨᱮ ᱛᱟᱦᱮᱱᱟ ᱱᱩᱭ ᱢᱟᱹᱞᱤᱠ ᱾
ᱦᱮᱸ ᱾
ᱚᱱᱚ ᱚᱝᱠᱟ ᱟᱫᱚ ᱡᱚᱢ ᱠᱟᱛᱮᱫ ᱟᱵᱟᱨ ᱩᱱᱠᱩ ᱵᱟᱨᱮᱛ ᱠᱚ ᱡᱟᱦᱟᱸ ᱠᱚ ᱦᱤᱡᱩᱜᱼᱟ ᱟᱠᱚᱣᱟᱜ ᱦᱚᱸ ᱡᱩᱫᱤ ᱮᱱᱮᱡ ᱥᱮᱨᱮᱧ ᱨᱮᱱᱟᱜ ᱥᱚᱨᱚᱧᱡᱟᱢ ᱠᱚ ᱟᱹᱜᱩᱭ ᱛᱟᱠᱚᱣᱟ ᱟᱠᱚ ᱠᱚ ᱯᱷᱩᱨᱛᱤᱭᱟ ᱟᱠᱚᱣᱟᱜ ᱤᱭᱟᱹ ᱨᱮ ᱟᱠᱚ ᱜᱚᱰᱟ ᱨᱮ ᱡᱟᱦᱟᱸᱭ ᱠᱚ ᱛᱟᱦᱮᱱᱟ ᱾ ᱟᱫᱚ ᱡᱩᱫᱤ ᱢᱚᱱᱮᱭᱟ ᱵᱟᱝ ᱢᱟᱹᱞᱤᱠ ᱯᱚᱠᱷᱚᱭ ᱞᱟᱹᱭᱟ ᱡᱮ ᱟᱞᱮᱭᱟᱜ ᱜᱩᱲᱤᱭᱟᱹ ᱨᱮᱦᱚ ᱠᱟᱹᱴᱤᱡ ᱠᱚ ᱮᱱᱮᱡ ᱥᱮᱨᱮᱧ ᱫᱟᱣ ᱮᱢᱟᱠᱚᱣᱟ ᱛᱟᱦᱚᱞᱮ ᱩᱱᱤ ᱞᱟᱹᱭ ᱟᱠᱚᱣᱟ ᱾
ᱦᱮᱸ ᱾
ᱚᱱᱮ ᱚᱱᱠᱟᱱᱟᱜ ᱥᱤᱥᱴᱮᱢ ᱠᱟᱱᱟ ᱾
ᱦᱮᱸ ᱟᱫᱚ ᱜᱚᱝᱠᱮ ᱱᱷᱟᱜ ᱮᱸᱻ ᱮᱱᱮᱡ ᱥᱮᱨᱮᱧ ᱠᱚᱫᱚ ᱟᱯᱮ ᱚᱱᱛᱮ ᱫᱚ ᱪᱮᱫ ᱴᱟᱢᱟᱠ ᱛᱩᱢᱫᱟᱜ ᱛᱮᱜᱮ ᱥᱮ
ᱦᱮᱸ ᱴᱩ ᱴᱟᱢᱟ ᱴᱟᱢᱟᱠ ᱴᱟᱢᱟᱠ ᱴᱩᱢᱫᱟᱜ ᱛᱮᱜᱮ ᱾
ᱟᱪᱪᱷᱟ ᱟᱪᱪᱷᱟ ᱦᱮᱸ ᱱᱮᱛᱟᱨ ᱢᱟ ᱟᱹᱰᱤ ᱡᱟᱭᱜᱟ ᱨᱮ ᱧᱮᱞᱚᱜ ᱠᱟᱱᱟ ᱚᱱᱠᱟ ᱾ ᱮ ᱢᱟᱭᱤᱠ ᱠᱚᱜᱮ ᱵᱤᱥᱤ ᱠᱚᱠᱚ ᱠᱚᱨᱟᱣᱮᱫᱼᱟ ᱱᱷᱟᱜ ᱴᱟᱢᱟᱠ ᱛᱩᱢᱫᱟᱜ ᱫᱚᱠᱚ ᱫᱚᱦᱚ ᱜᱤᱰᱤ ᱠᱟᱜ ᱠᱟᱱᱟ ᱾
ᱢᱮᱱᱟᱜ ᱨᱮᱦᱚᱸ ᱴᱷᱤᱠᱮ ᱚᱱᱟ ᱡᱩᱫᱤ ᱡᱟᱦᱟᱸ ᱛᱟᱦᱮᱸᱱ ᱨᱮᱦᱚᱸ ᱤᱱᱟᱹᱜ ᱫᱚ ᱵᱟᱹᱱᱩᱜᱼᱟ ᱢᱟᱱᱮ ᱱᱚᱣᱟ ᱦᱚᱸ ᱪᱟᱞᱟᱜᱼᱟ ᱵᱟᱱᱟᱨ ᱛᱚᱨᱚᱯᱷ ᱛᱮᱜᱮ ᱡᱤᱱᱤᱥ ᱛᱮᱜᱮ ᱪᱟᱞᱟᱜᱼᱟ ᱾
ᱦᱮᱸ ᱦᱮᱸ ᱟᱫᱚ ᱜᱚᱢᱠᱮ ᱱᱷᱟᱜ ᱚᱱᱮ ᱡᱟᱦᱟᱸ ᱴᱟᱢᱟᱠ ᱛᱩᱢᱫᱟᱹᱜ ᱛᱮ ᱡᱟᱦᱟᱸ ᱨᱟᱹᱥᱠᱟᱹ ᱵᱩᱡᱷᱟᱹᱜᱼᱟ ᱟᱫᱚ ᱢᱟᱭᱤᱠ ᱛᱮᱫᱚ ᱦᱟᱸᱜ ᱚᱱᱟ ᱨᱟᱹᱥᱠᱟᱹ ᱫᱚ ᱱᱷᱟᱜ ᱵᱟᱝ ᱵᱩᱡᱷᱟᱹᱜᱼᱟ ᱾
ᱦᱚᱸ ᱦᱚᱸ ᱜᱚᱢᱠᱮ ᱞᱟᱹᱭ ᱫᱟᱞᱤᱧ ᱴᱟᱭᱤᱢ ᱴᱮᱵᱤᱞ ᱦᱤᱡᱩᱜ ᱠᱟᱱᱟ ᱱᱮᱠᱥᱴ ᱴᱟᱭᱤᱢ ᱛᱮᱞᱤᱧ ᱯᱷᱳᱱ ᱟᱹᱵᱤᱱᱟ ᱟᱨᱦᱚᱸ ᱛᱟᱦᱚᱞᱮ ᱾
ᱴᱷᱤᱠ ᱜᱮᱭᱟ ᱴᱷᱤᱠ ᱜᱮᱭᱟ ᱾
ᱦᱩᱸ ᱾
ᱦᱮᱸ ᱜᱚᱝᱠᱮ ᱛᱟᱦᱞᱮ ᱡᱚᱦᱟᱨ ᱜᱮ ᱾